ᱦᱮᱞᱳ᱾
ᱦᱮᱞᱳ᱾ ᱪᱮᱫ ᱠᱚᱢ ᱪᱤᱠᱟᱹᱭ ᱫᱟ?
ᱦᱮᱸ ᱦᱮᱞᱳ᱾
ᱦᱮᱸ᱾
ᱱᱚᱜ-ᱚᱭ ᱪᱮᱫ ᱜᱮ ᱵᱟᱝ ᱫᱩᱲᱩᱵ ᱵᱟᱲᱟ ᱦᱩᱭ ᱟᱠᱟᱱᱟ᱾
ᱚ ᱚᱲᱟᱜ ᱠᱚᱨᱮᱜ ᱜᱮ?
ᱟᱸᱡᱚᱢᱮᱫ ᱛᱤᱧᱟᱢ ᱨᱚᱲ?
ᱦᱮᱸ᱾
ᱞᱟᱹᱭᱫᱟᱹᱧ ᱚᱲᱟᱜ ᱠᱚᱨᱮᱜ ᱜᱮ?
ᱦᱮᱸ ᱚᱲᱟᱜ ᱠᱚᱨᱮ ᱜᱮ᱾
ᱚ ᱢᱚᱡᱽ ᱵᱟᱲᱟ ᱜᱮᱭᱟᱢ ᱛᱚ? ᱦᱮᱞᱳ᱾
ᱦᱮᱸ ᱟᱢᱜᱮ ᱚᱠᱟᱞᱮᱠᱟ?
ᱦᱳᱭ ᱟᱨ ᱪᱮᱫ ᱠᱚ
ᱢᱮᱱᱫᱟᱹᱧ ᱟᱢᱜᱮ ᱚᱠᱟ ᱞᱮᱠᱟ ᱢᱮᱱᱟᱢᱟ?
ᱦᱮᱸ ᱤᱧ ᱫᱚ ᱱᱟᱯᱟᱭ ᱜᱮ ᱢᱮᱱᱟᱜ ᱠᱟᱫᱤᱧᱟ᱾ ᱟᱢᱜᱮ ᱚᱠᱟᱞᱮᱠᱟ?
ᱤᱧ ᱦᱚᱸ ᱵᱮᱥ ᱜᱮ᱾
ᱦᱳᱭ ᱛᱚ, ᱟᱯᱮ ᱥᱮᱫ ᱫᱚᱭ ᱫᱟᱜ ᱵᱟᱲᱟ ᱞᱮᱫᱟ ᱥᱮ ᱵᱟᱝ ᱛᱮᱦᱮᱧ ᱫᱚ?
ᱛᱮᱦᱮᱧ ᱫᱚ ᱵᱟᱭ ᱫᱟᱜ ᱟᱠᱟᱫᱟ ᱦᱚᱞᱟ ᱢᱟᱸᱫᱷᱮᱨ ᱮ ᱫᱟᱜ ᱮᱫ ᱠᱟᱱ ᱛᱟᱦᱮᱱᱟ᱾ ᱦᱚᱞᱟ ᱵᱟᱨᱥᱤᱧ ᱞᱟᱦᱟ ᱟᱨᱚ ᱟᱨ ᱛᱮᱤᱦᱤᱧ ᱫᱚ ᱥᱤᱛᱩᱝ ᱠᱟᱫᱟᱭ ᱯᱩᱨᱟᱹ ᱵᱟᱭ ᱫᱟᱜ ᱫᱟ᱾
ᱛᱚᱞᱟ ᱠᱚᱫᱚ ᱠᱚ ᱜᱤᱰᱤ ᱠᱮᱫᱟ ᱥᱮ ᱵᱟᱝ?
ᱯᱮᱲᱟ ᱥᱮᱫ
ᱦᱮᱸ ᱛᱚᱞᱟ ᱠᱚᱫᱚ ᱜᱤᱰᱤ ᱦᱩᱭ ᱟᱠᱟᱱᱟ ᱞᱟᱦᱟ ᱨᱮᱜᱮ, ᱟᱫᱚ ᱞᱟᱦᱟ ᱱᱚᱜᱼᱚᱭ ᱠᱤᱪᱷᱩ ᱫᱤᱱ ᱞᱟᱦᱟ ᱚᱢᱚᱱ ᱟᱠᱟᱱᱟ ᱦᱟᱸᱟᱜ ᱾ ᱦᱢ ᱟᱨᱚ ᱫᱟᱜ ᱵᱟᱲᱟ ᱠᱮᱫ ᱛᱮ, ᱠᱟᱹᱴᱤᱡ ᱦᱟᱹᱲᱭᱟᱹᱲ ᱧᱚᱜ ᱧᱮᱞᱚᱜ ᱠᱟᱱᱟ ᱟᱨᱚ ᱵᱮᱥ ᱴᱷᱤᱠ ᱦᱟᱨᱟ ᱟᱠᱟᱱᱟ ᱾
ᱦᱳᱭ ᱟᱯᱮ ᱥᱮᱫ ᱛᱚ ᱟᱢᱵᱟᱵᱩᱛᱤ ᱯᱚᱨᱚᱵᱽ ᱠᱚ ᱠᱚ ᱢᱟᱱᱟᱣ ᱜᱮᱭᱟ ᱵᱟᱝ?
ᱦᱮᱸᱻ,
ᱟᱢᱵᱟᱵᱩᱛᱤ ᱯᱚᱨᱚᱵᱽ ᱛᱟᱦᱞᱮ ᱚ ᱚᱠᱟ ᱞᱮᱠᱟ ᱦᱩᱭ ᱵᱟᱲᱟᱭᱮᱱᱟ ᱟᱯᱮ ᱥᱮᱫ?
ᱟᱞᱮ ᱥᱮᱫ, ᱟᱪᱪᱷᱟ ᱟᱪᱪᱷᱟ ᱟᱯᱮ ᱥᱮᱫ ᱫᱚ, ᱛᱟᱦᱚᱞᱮ ᱚᱠᱟᱞᱮ ᱞᱮᱠᱟ ᱪᱚᱝ? ᱟᱞᱮᱥᱮᱫ ᱫᱚ ᱦᱩᱭᱩᱜ ᱠᱟᱱᱟ ᱟᱢᱟᱵᱚᱛᱤ ᱦᱤᱞᱳᱜ ᱫᱚ, ᱚᱱᱮ ᱠᱟᱱᱴᱷᱟᱲ ᱠᱚ ᱠᱷᱟᱹᱡᱟᱹᱲᱤ ᱥᱟᱞᱟᱜ ᱠᱚ ᱡᱚᱢᱟ ᱥᱮᱛᱟᱜ ᱨᱮᱦᱚᱸ, ᱦᱮᱸ ᱟᱨ ᱟᱨ ᱢᱟᱡᱟᱱ ᱵᱮᱲᱟ ᱫᱚ ᱚᱱᱮ ᱡᱤᱞ ᱠᱚ ᱦᱟᱛᱟᱣ ᱦᱩᱭᱩᱜ ᱛᱮ, ᱟᱫᱚ ᱡᱤᱞ ᱯᱤᱴᱷᱟᱹ ᱠᱚ ᱦᱩᱭᱩᱜᱼᱟ ᱾ ᱦᱩᱸ,
ᱦᱳᱭ
ᱦᱩᱸ ᱟᱨ ᱥᱮᱫᱤᱱ ᱫᱚᱠᱚ ᱞᱟᱹᱭᱟ ᱥᱮ ᱪᱮᱫ ᱮᱸ ᱤᱭᱟᱹ, ᱦᱟᱥᱟ ᱠᱚ ᱵᱟᱠᱚ ᱞᱟᱭᱟ ᱚᱢᱟᱵᱚᱛᱤ ᱦᱤᱞᱳᱜ ᱫᱚ ᱾
ᱦᱳᱭ ᱦᱟᱥᱟ ᱠᱚ ᱵᱟᱠᱚ ᱞᱟᱭᱟ
ᱱᱟᱦᱮᱞ ᱠᱚ ᱵᱟᱠᱚ ᱥᱤᱭᱟ ᱾
ᱚᱱᱟ ᱫᱤᱱ ᱫᱚ ᱠᱟᱱᱴᱷᱟᱲ, ᱠᱷᱟᱹᱡᱟᱹᱲᱤ ᱡᱤᱞ ᱯᱤᱴᱷᱟᱹ ᱱᱚᱣᱟ ᱠᱚᱜᱮ ᱠᱚ ᱡᱚᱢ ᱵᱟᱲᱟᱭᱟ,
ᱟᱨ ᱵᱟᱲᱟᱭᱟᱢ ᱠᱤ ᱪᱮᱫᱟᱜ ᱵᱟᱠᱚ ᱥᱤᱭᱟ ᱚᱱᱟ?
ᱚᱱᱟ ᱫᱚ ᱵᱟᱲᱟᱭ ᱛᱚ ᱵᱟᱹᱱᱩᱜᱼᱟ।
ᱦᱮᱸ,
ᱟᱢᱜᱮ ᱡᱩᱫᱤᱢ ᱵᱟᱲᱟᱭ ᱠᱷᱟᱱ ᱠᱟᱹᱴᱤᱡ ᱞᱟᱹᱭ ᱠᱮᱭᱟᱢ ᱦᱩᱱᱟᱹᱝ ᱾
ᱩᱸᱻ ᱤᱧ ᱦᱚᱸ ᱵᱟᱹᱧ ᱵᱟᱲᱟᱭᱟ ᱚᱱᱟ ᱚᱱᱟ ᱫᱤ ᱫᱚ,
ᱞᱟᱹᱭᱮᱫ ᱠᱟᱹᱱᱟᱹᱧ ᱯᱟᱴᱟᱵᱤᱸᱫᱟᱹ ᱯᱚᱨᱚᱵᱽ ᱟᱸᱡᱚᱢ ᱟᱠᱟᱫᱟ?
ᱦᱮᱸ,
ᱯᱟᱴᱟᱵᱤᱸᱫᱟᱹ ᱯᱚᱨᱚᱵᱽ ᱮᱢ ᱟᱸᱡᱚᱢ ᱟᱠᱟᱫᱼᱟ ᱾ ᱚᱱᱟ ᱫᱚ ᱚᱠᱟ ᱡᱮᱞᱟ ᱨᱮ ᱦᱩᱭᱩᱜᱼᱟ? ᱚᱱᱟ ᱫᱚ ᱚᱠᱟ ᱡᱤᱞᱟᱹ ᱨᱮ ᱦᱩᱭᱩᱜᱼᱟ?
ᱥᱚᱢᱵᱷᱚᱵᱚᱛᱚ ᱡᱷᱟᱲᱜᱨᱟᱢ ᱡᱮᱞᱟ ᱠᱟᱱᱟ ᱦᱚᱭᱛᱚ,
ᱟᱪᱪᱷᱟ ᱪᱮᱫ ᱞᱟᱹᱜᱤᱫ ᱱᱚᱣᱟ ᱯᱟᱴᱟᱵᱤᱸᱫᱟᱹ ᱯᱚᱨᱚᱵᱽ ᱠᱚ ᱢᱟᱱᱟᱣᱮᱫ ᱠᱟᱱᱟ?
ᱚᱱᱟ ᱢᱟ ᱵᱟᱲᱟᱭ ᱵᱟᱹᱱᱩᱜᱼᱟ, ᱪᱮᱫ? ᱞᱟᱹᱜᱤᱫ ᱠᱚ ᱢᱟᱱᱟᱣ ᱮᱫᱟ ᱾
ᱯᱟᱴᱟᱵᱤᱸᱫᱷᱟᱹ ᱱᱚᱜᱼᱚᱭ ᱡᱮ ᱯᱟᱛᱟ ᱦᱩᱭᱩᱜ ᱫᱚ ᱱᱚᱣᱟ ᱫᱚ ᱱᱚᱣᱟ ᱨᱮ ᱫᱚ ᱥᱩᱫᱷᱩ ᱥᱟᱱᱛᱟᱲ ᱜᱮᱠᱚ ᱥᱮᱞᱮᱫᱚᱜᱼᱟ, ᱥᱮ ᱟᱨ ᱵᱟᱝ? ᱫᱤᱠᱩ ᱠᱚ ᱦᱚᱸ, ᱥᱮ ᱚᱸᱰᱮ ᱫᱚ ᱵᱚᱸᱜᱟ ᱛᱷᱟᱱ ᱢᱮᱱᱟᱜ ᱟᱠᱟᱫᱟ, ᱪᱮᱫ ᱞᱟᱹᱜᱤᱫ? ᱩᱫᱽᱫᱮᱥᱥᱚ ᱛᱮ ᱚᱸᱰᱮ ᱠᱚ ᱥᱮᱴᱮᱨᱚᱜ
ᱦᱩᱸ ᱱᱚᱣᱟ ᱴᱷᱤᱠ ᱮᱢ ᱞᱟᱹᱭ ᱮᱫᱟ ᱾ ᱦᱮᱸ ᱥᱮᱞᱮᱫ ᱫᱚᱻ, ᱢᱚᱱᱮᱭᱟᱹᱧ ᱡᱟᱹᱱᱤᱡ ᱡᱚᱛᱚ ᱦᱚᱲ ᱜᱮᱠᱚ ᱥᱮᱞᱮᱫ ᱫᱟᱲᱮᱭᱟᱜᱼᱟ, ᱦᱮᱸ ᱾ ᱟᱫᱚ ᱚᱱᱟ ᱯᱟᱛᱟ ᱫᱚ ᱪᱮᱫ ᱩᱫᱽᱫᱮᱥᱥᱚ ᱛᱮ ᱦᱩᱭᱩᱜ ᱠᱟᱱᱟ, ᱚᱱᱟ ᱠᱚᱫᱚ ᱩᱱᱟᱹᱜ ᱴᱷᱤᱠ ᱢᱚᱛᱚ ᱵᱟᱲᱟᱭ ᱵᱟᱹᱱᱩᱜᱼᱟ, ᱟᱨ ᱞᱟᱦᱟ ᱠᱷᱚᱱ ᱦᱚᱭᱛᱚ ᱚᱱᱠᱟ ᱠᱚ ᱠᱚᱨᱟᱣ ᱟᱹᱜᱩᱭᱮᱫ ᱛᱮ ᱟᱫᱚ ᱩᱱᱠᱩ ᱦᱚᱸᱠᱚ ᱠᱚᱨᱟᱣ ᱟᱹᱜᱩᱭᱮᱫ ᱜᱮᱭᱟ ᱥᱮᱫᱟᱭ ᱠᱚ ᱾ ᱥᱮᱫᱟᱭ ᱡᱟᱦᱟᱸ ᱞᱮᱠᱟ ᱠᱚᱨᱟᱣ ᱟᱹᱜᱩᱣ ᱠᱟᱱᱟ, ᱦᱮᱸ ᱾
ᱟᱪᱪᱷᱟ ᱞᱟᱹᱭ ᱫᱟᱹᱧ ᱱᱚᱜᱼᱚᱭ ᱡᱮ ᱯᱟᱴᱟᱵᱤᱸᱫᱷᱟᱹ ᱯᱚᱨᱚᱵᱽ ᱾ ᱱᱚᱰᱮ ᱫᱚ ᱼᱼ ᱡᱟᱦᱟᱸ ᱟᱠᱨᱤᱧ ᱵᱟᱠᱷᱨᱟ ᱛᱮᱠᱚ ᱟᱹᱜᱩᱭᱟ, ᱱᱚᱣᱟ ᱫᱚ ᱪᱮᱫ ᱠᱚᱠᱚ ᱟᱠᱷᱨᱤᱧ ᱵᱟᱲᱟᱭᱮᱫ ᱠᱟᱱᱟ?
ᱟᱹᱠᱷᱨᱤᱧ, ᱟᱹᱠᱷᱨᱤᱧ ᱛᱮᱱᱟᱜ ᱢᱟ ᱟᱭᱢᱟ ᱠᱤᱪᱷᱩ ᱜᱮ ᱢᱮᱱᱟᱜᱼᱟ ᱾ ᱢᱟᱱᱮ ᱼᱼ ᱯᱨᱟᱭ ᱡᱤᱱᱤᱥ ᱠᱚ ᱜᱮ ᱾ ᱢᱟᱱᱮ ᱥᱟᱱᱛᱟᱲᱟᱜ ᱡᱟᱦᱟᱸ ᱤᱭᱟᱹ ᱠᱚ ᱪᱮᱫ ᱼᱼ ᱠᱚ ᱞᱟᱹᱭᱟ ᱚᱱᱟ?
ᱦᱚᱨᱚᱜ ᱵᱟᱸᱫᱮ ᱾
ᱦᱮᱸ ᱦᱚᱨᱚᱜ ᱵᱟᱸᱫᱮ ᱠᱷᱚᱱ ᱮᱦᱚᱵ ᱠᱟᱛᱮᱫ ᱾ ᱳᱻ ᱡᱟᱦᱟᱱᱟᱜ ᱠᱚ ᱚᱱᱟ ᱟᱸᱜᱼᱥᱟᱨ ᱠᱟᱹᱯᱤ ᱥᱟᱯᱟᱵ ᱠᱚ ᱦᱮᱸ ᱾ ᱟᱨᱚ ᱼᱼ ᱛᱩᱢᱫᱟᱜ ᱴᱟᱢᱟᱠ ᱠᱚᱦᱚᱸ ᱦᱩᱸ ᱾ ᱟᱨᱦᱚᱸ ᱨᱟᱱ ᱮᱢᱟᱱ ᱠᱚᱦᱚᱸ ᱚᱱᱟ ᱾ ᱠᱚᱦᱚ ᱠᱚ ᱟᱠᱷᱨᱤᱧ ᱜᱮᱭᱟ ᱥᱮ ᱦᱩᱸ ᱾ ᱯᱨᱟᱭ ᱡᱟᱭᱜᱟ ᱠᱚᱨᱮ ᱫᱚ ᱼᱼ ᱚᱠᱟ ᱨᱮᱢ ᱧᱟᱢᱟ? ᱟᱫᱚ ᱛᱟᱦᱚᱞᱮ ᱱᱚᱣᱟ ᱦᱟᱴ ᱯᱟᱛᱟ ᱨᱮ ᱦᱚᱛᱮᱡ ᱛᱮ, ᱟᱫᱚ ᱦᱟᱴ ᱯᱟᱛᱟ ᱨᱮ ᱟᱹᱠᱷᱨᱤᱧ ᱞᱮᱠᱷᱟᱱ ᱫᱚ ᱟᱭᱢᱟ ᱦᱚᱲ ᱜᱮ ᱠᱚ ᱼᱼ ᱥᱮᱴᱮᱨᱚᱜ ᱜᱮᱭᱟ ᱦᱮᱸ ᱾
ᱦᱳᱭ ᱾
ᱟᱪᱪᱷᱟ ᱱᱮᱛᱟᱨ ᱢᱟ ᱱᱚᱜᱼᱚᱭ ᱼᱼ ᱟᱥᱟᱲ ᱵᱚᱸᱜᱟ ᱵᱚᱞᱚᱣ ᱠᱟᱱᱟ ᱾ ᱱᱚᱣᱟ ᱟᱥᱟᱲ ᱵᱚᱸᱜᱟ ᱨᱮ ᱼᱼ ᱞᱟᱹ ᱟᱠᱚ ᱵᱟᱝᱢᱟ ᱱᱚᱣᱟ ᱼᱼ ᱵᱩᱨᱩ ᱵᱚᱸᱜᱟ ᱦᱩᱭᱩᱜᱼᱟ ᱾ ᱱᱚᱣᱟ ᱵᱩᱨᱩ ᱵᱚᱸᱜᱟ ᱫᱚ ᱪᱮᱫ ᱞᱟᱹᱜᱤᱫ ᱦᱩᱭᱩᱜᱼᱟ ᱵᱟᱲᱟᱭ ᱢᱮᱱᱟᱜ ᱼᱼ ᱜᱚᱝᱠᱮᱼᱼ
ᱵᱩᱨᱩ ᱵᱚᱸᱜᱟ ᱢᱟ, ᱵᱟᱲᱟᱭ ᱵᱟᱹᱱᱩᱜᱼᱟ ᱾ ᱟᱻᱨ ᱼᱼ
ᱪᱟᱞᱟᱣ ᱦᱚᱸ ᱵᱟᱝ ᱦᱩᱭ ᱠᱟᱱᱟ ᱵᱩᱨᱩ ᱵᱚᱸᱜᱟ ᱥᱮᱫ ᱫᱚ ᱾ ᱪᱮᱫ ᱞᱮᱠᱟ ᱯᱟᱛᱟ ᱦᱩᱭᱩᱜᱼᱟ? ᱚᱱᱟ ᱠᱚ ᱫᱚ ᱵᱟᱲᱟᱭ ᱵᱟᱹᱱᱩᱜᱼᱟ ᱾ ᱵᱩᱨᱩ ᱵᱚᱸᱜᱟ ᱫᱚ ᱾
ᱟᱨ ᱟᱞᱮ ᱥᱮᱫ ᱨᱮᱱ ᱦᱚᱲ ᱫᱚ ᱵᱤᱥᱮᱥ ᱠᱚᱨᱮ ᱚᱱᱟ ᱫᱚ ᱵᱩᱨᱩ ᱵᱚᱸᱜᱟ ᱫᱚ ᱩᱱᱟᱹᱜ ᱵᱟᱝᱠᱚ ᱵᱟᱲᱟᱭ ᱜᱮᱭᱟ ᱾ ᱚᱠᱟ ᱥᱮᱫ ᱯᱟᱛᱟ ᱨᱮ
ᱦᱳᱭ ᱾
ᱵᱟᱝ ᱠᱚ ᱟᱸᱡᱚᱢ ᱟᱠᱟᱫᱟ ᱾ ᱛᱚᱵᱮ ᱚᱱᱟ ᱥᱤᱞᱫᱟᱹ ᱯᱟᱛᱟ ᱫᱚ ᱠᱚ ᱟᱸᱡᱚᱢ ᱠᱟᱫᱟ ᱾ ᱥᱤᱞᱫᱟᱹ ᱯᱟᱛᱟ ᱟᱨ ᱵᱚᱨᱚ ᱯᱟᱛᱟ ᱦᱩᱸ ᱾
ᱦᱳᱭ, ᱚᱱᱟ ᱫᱚ ᱟᱯᱮ ᱥᱩᱨ ᱨᱮᱜᱮ ᱢᱮᱱᱟᱜᱼᱟ?
ᱵᱟᱝ ᱵᱟᱝ ᱾ ᱥᱟᱺᱜᱤᱧ ᱫᱚ ᱥᱟᱺᱜᱤᱧ ᱜᱮᱭᱟ ᱾ ᱟᱞᱮ ᱠᱷᱚᱱᱫᱚ ᱰᱷᱮᱨ ᱜᱮ ᱥᱟᱺᱜᱤᱧᱟ ᱾ ᱵᱚᱨᱚ ᱯᱟᱛᱟ ᱦᱚᱸ ᱥᱟᱺᱤᱧ ᱜᱮᱭᱟ ᱟᱨ ᱥᱤᱞᱫᱟᱹ ᱯᱟᱛᱟ ᱦᱚᱸ ᱾ ᱥᱟᱺᱜᱤᱧ ᱜᱮᱭᱟ
ᱟᱪᱪᱷᱟ, ᱞᱟᱹᱭ ᱫᱟᱞᱤᱧ ᱡᱮ ᱱᱚᱣᱟ ᱼᱼ ᱡᱟᱦᱟᱸ ᱟᱵᱚ ᱵᱚᱱ ᱥᱚᱨᱦᱟᱭ ᱠᱚ ᱢᱮᱱᱟᱜ ᱛᱟᱵᱚᱱᱟ ᱵᱟᱦᱟ ᱠᱚ ᱾ ᱡᱮᱢᱚᱱ ᱩᱛᱛᱚᱨ ᱵᱚᱝᱜᱚ ᱥᱮᱫ ᱫᱚ ᱵᱟᱝᱢᱟ ᱟᱸᱡᱚᱢ ᱧᱟᱢᱚᱜᱼᱟ ᱾ ᱱᱚᱣᱟ ᱥᱚᱨᱦᱟᱭ ᱟᱨ ᱥᱟᱠᱨᱟᱛ ᱢᱤᱫ ᱥᱟᱶᱛᱮ ᱠᱚ ᱢᱟᱱᱟᱣᱟ ᱾ ᱚᱱᱠᱟ ᱠᱤ ᱟᱯᱮ ᱥᱮᱫ ᱦᱩᱭ ᱵᱟᱲᱟᱜ ᱜᱮᱭᱟ ᱱᱚᱝᱠᱟ? ᱥᱮ ᱥᱚᱨᱦᱟᱭ ᱵᱚᱸᱜᱟ ᱨᱮᱜᱮ ᱠᱚ ᱥᱚᱨᱦᱟᱭᱚᱜ ᱛᱟᱵᱚᱱᱟ?
ᱟᱞᱮ ᱥᱮᱫ ᱫᱚ ᱚᱱᱠᱟ ᱫᱚ ᱵᱟᱝ ᱟᱞᱮ ᱥᱮᱫ ᱫᱚ ᱥᱚᱦᱚᱨᱟᱭ ᱵᱚᱸᱜᱟ ᱨᱮᱜᱮ ᱥᱚᱨᱦᱟᱭ ᱫᱚ ᱦᱩᱭᱩᱜᱼᱟ ᱦᱮᱸ ᱾
ᱦᱮᱸ ᱟᱫᱚ ᱚᱠᱟ ᱞᱮᱠᱟ ᱦᱩᱭᱩᱜ ᱦᱩᱭ ᱵᱟᱲᱟᱜ ᱜᱮᱭᱟ? ᱠᱟᱹᱴᱤᱡ ᱮᱢ ᱞᱟᱹᱭ ᱠᱮᱭᱟ ᱦᱩᱱᱟᱹᱝ ᱾ ᱛᱤᱱᱟᱹᱜ ᱢᱟᱦᱟ ᱦᱩᱭᱩᱜᱼᱟ? ᱛᱤᱱᱟᱹᱜ ᱫᱤᱱ?
ᱞᱟᱹᱭ ᱟᱢ ᱠᱟᱱᱟ ᱥᱚᱨᱦᱟᱭ ᱟᱞᱮ ᱥᱮᱫ ᱫᱚ ᱼᱼ ᱦᱮᱸ ᱾ ᱟᱞᱮ ᱥᱮᱫ ᱥᱚᱨᱦᱟᱭ ᱫᱚ ᱢᱚᱬᱮ ᱫᱤᱱ ᱦᱩᱭᱩᱜ ᱜᱮᱭᱟ ᱦᱮᱸ ᱾ ᱢᱚᱬᱮ ᱢᱟᱦᱟ ᱫᱷᱩᱨᱭᱟᱹ ᱦᱩᱭᱩᱜᱼᱟ ᱾ ᱯᱳᱭᱞᱳ ᱢᱟᱦᱟ ᱫᱚ ᱩᱢ ᱢᱟᱦᱟ ᱛᱟᱵᱚᱱ ᱦᱮᱸ ᱾ ᱥᱮᱫᱤᱱ ᱫᱚ ᱯᱷᱟᱨᱪᱟ ᱯᱷᱟᱨᱪᱤ ᱠᱚ ᱦᱩᱭᱩᱜᱼᱟ ᱾ ᱫᱤᱭᱮ ᱪᱮᱫ ᱠᱚ ᱞᱟᱹᱭᱟ ᱦᱟᱯᱮ ᱱᱟ ᱧᱤᱫᱟᱹ ᱵᱮᱲᱟ ᱫᱚ ᱤᱭᱟᱹ ᱠᱚ ᱞᱟᱹᱭ ᱜᱮᱭᱟ ᱚᱱᱟ ᱠᱟᱹᱞᱤ ᱯᱩᱡᱟᱹ ᱥᱚᱢᱟᱹᱭ ᱟᱯᱮ ᱥᱮᱫ ᱚᱱᱠᱟ ᱜᱟᱹᱭ ᱠᱚ ᱡᱟᱜᱟᱣ ᱠᱚᱜᱮᱭᱟ ᱥᱮ
ᱦᱳᱭ ᱜᱟᱹᱭ ᱡᱟᱜᱟᱣ ᱦᱮᱸ ᱦᱩᱭ ᱵᱟᱲᱟᱜ ᱜᱮᱭᱟ ᱟᱞᱮ ᱥᱮᱫ ᱦᱚᱸ
ᱦᱮᱸ ᱟᱫᱚ ᱥᱮᱫᱤᱱ ᱦᱩᱭᱩᱜ ᱛᱟᱦᱮᱸᱱᱟ ᱩᱢ ᱢᱟᱦᱟ ᱦᱤᱞᱳᱜ
ᱦᱳᱭ
ᱧᱤᱫ ᱟᱨ ᱤᱱᱟᱹ ᱛᱟᱭᱚᱢ ᱥᱮᱫᱤᱱ ᱢᱟ ᱪᱟᱵᱟᱭᱮᱱᱟ ᱟᱨᱚ ᱤᱭᱟᱹ ᱪᱮᱫ ᱫᱚᱥᱟᱨ ᱢᱟᱦᱟ ᱫᱚ ᱦᱩᱭᱩᱜ ᱠᱟᱱᱟ ᱵᱚᱸᱜᱟ ᱢᱟᱦᱟ ᱡᱟᱦᱟᱸ ᱫᱚᱠᱚ ᱞᱟᱹᱭᱫᱟ ᱟᱞᱮ ᱥᱮᱫ ᱫᱚᱠᱚ ᱞᱟᱹᱭᱟ ᱤᱭᱟᱹ ᱫᱟᱠᱟ ᱫᱟᱠᱟ ᱢᱟᱦᱟ ᱦᱮᱸ
ᱦᱳᱭ
ᱦᱮᱸ ᱥᱮᱫᱤᱱ ᱫᱚ ᱜᱚᱴ ᱨᱮ ᱯᱩᱡᱟᱹ ᱯᱟᱥᱟ ᱦᱩᱭᱩᱜᱼᱟ ᱦᱩᱸ ᱚᱸᱰᱮ ᱛᱟᱨᱯᱚᱨᱮ ᱩᱱᱠᱩ ᱥᱤᱢ ᱵᱩᱥᱟᱹᱜ ᱠᱚ ᱥᱚᱲᱮ ᱠᱚ ᱦᱩᱭᱩᱜᱼᱟ ᱡᱚᱢ ᱠᱚ ᱦᱩᱭᱩᱜᱼᱟ ᱦᱮᱸ ᱤᱱᱠᱟᱹ ᱠᱟᱛᱮ ᱮᱱᱛᱮᱫ ᱟᱨᱚ ᱛᱟᱦᱚᱞᱮ ᱧᱤᱫᱟᱹ ᱵᱮᱲᱟ ᱢᱟ ᱚᱲᱟᱜ ᱠᱚᱨᱮ ᱠᱚ ᱵᱚᱸᱜᱟ ᱵᱳᱩᱨᱩᱭᱟ᱾
ᱦᱚᱭ
ᱦᱩᱸ ᱵᱚᱸᱜᱟ ᱵᱩᱨᱩ ᱥᱟᱹᱛ ᱠᱟᱛᱮᱫ ᱟᱫᱚ ᱟᱞᱮᱥᱮᱫ ᱫᱚ ᱚᱱᱠᱟ ᱮᱱᱮᱡ ᱠᱚ ᱩᱰᱩᱠᱚᱜᱼᱟ ᱧᱤᱫᱟᱹ᱾ ᱟᱫᱚ
ᱦᱳᱭ᱾
ᱟᱞᱮ ᱥᱮᱫ ᱫᱚ ᱚᱱᱠᱟ ᱟᱠᱷᱲᱟ ᱫᱚ ᱵᱟᱠᱚ ᱟᱠᱷᱲᱟᱭᱟ ᱠᱩᱞᱦᱤ ᱨᱮᱜᱮ ᱠᱚ ᱮᱱᱮᱡᱼᱟ ᱪᱮᱛᱟᱱ ᱠᱩᱞᱦᱤ ᱞᱟᱛᱟᱨ ᱠᱩᱞᱦᱤ ᱠᱚ ᱮᱱᱮᱡ ᱟᱲᱜᱚᱱᱟᱸ ᱦᱮᱸ᱾
ᱦᱳᱭ
ᱦᱩᱸ ᱟᱫᱚ ᱱᱮᱛᱟᱨ ᱢᱟ ᱦᱮᱸ
ᱞᱟᱹᱭ ᱫᱟᱞᱤᱧ ᱡᱮ ᱱᱚᱜᱼᱚᱭ ᱥᱟᱠᱨᱟᱛ ᱯᱚᱨᱚᱵᱽ ᱫᱚ ᱟᱵᱚ ᱥᱟᱱᱛᱟᱲ ᱠᱚᱣᱟᱜ ᱢᱤᱫᱴᱟᱝ ᱢᱟᱨᱟᱝ ᱯᱚᱨᱚᱵᱽ ᱠᱟᱱᱟ᱾
ᱦᱮᱸ
ᱢᱮᱱᱫᱚ ᱢᱟᱱᱮ ᱥᱚᱨᱦᱟᱭ ᱠᱷᱚᱱ ᱦᱩᱰᱤᱧᱟᱜ ᱠᱟᱱᱟ ᱡᱟᱦᱟᱸ ᱫᱚ ᱛᱟᱭ ᱱᱚᱣᱟ ᱥᱟᱠᱨᱟᱛ ᱯᱚᱨᱚᱵᱽ ᱵᱟᱨᱮᱛᱮ ᱠᱟᱹᱴᱤᱡ ᱮᱢ ᱞᱟᱹᱭ ᱟᱵᱚᱱ ᱠᱷᱟᱱ ᱱᱟᱯᱟᱭ ᱠᱚᱜᱼᱟ ᱦᱩᱱᱟᱹᱝ ᱚᱠᱟ ᱞᱮᱠᱟ ᱵᱚᱱ ᱢᱟᱱᱟᱣᱟ ᱪᱮᱫᱟᱜ ᱵᱚᱱ ᱢᱟᱱᱟᱣᱟ ᱯᱮ ᱥᱮᱫ ᱚᱠᱟᱞ ᱠᱟ ᱦᱩᱭ ᱵᱟᱲᱟᱜ ᱜᱮᱭᱟ ᱚᱱᱟ ᱠᱚ ᱚᱸᱰᱮᱱᱟᱜ ᱟᱹᱨᱤᱪᱟᱹᱞᱤ ᱠᱟᱹᱴᱤᱡ ᱮᱢ ᱞᱟᱹᱭᱟᱵᱚᱱ ᱠᱷᱟᱱ ᱱᱟᱯᱟᱭ ᱠᱚᱜ ᱠᱮᱭᱟ ᱦᱩᱱᱟᱹᱝ
ᱟᱞᱮᱥᱮᱫ ᱢᱟ ᱟᱹᱰᱤ ᱱᱚᱨᱢᱮᱞ ᱜᱮ ᱦᱩᱭᱩᱜᱼᱟ ᱟᱫᱚ ᱯᱨᱟᱭ ᱮᱴᱟᱜ ᱡᱟᱭᱜᱟ ᱠᱚᱨᱮᱫ ᱫᱚ ᱵᱷᱟᱜᱤ ᱜᱮ ᱦᱩᱭᱩᱜ ᱛᱟᱦᱮᱫ ᱜᱮᱭᱟ ᱢᱟᱱᱮ ᱟᱹᱰᱤ ᱟᱫᱚ ᱟᱞᱮ ᱥᱮᱫ ᱫᱚ ᱚᱱᱠᱟ ᱵᱷᱟᱵᱽ ᱛᱮᱫᱚ ᱵᱟᱝ ᱦᱩᱭᱩᱜᱼᱟ ᱢᱟᱱᱮ ᱱᱚᱨᱢᱮᱞ ᱜᱮ ᱦᱩᱭᱩᱜᱼᱟ ᱡᱟᱦᱟᱸ ᱞᱮᱠᱟ ᱦᱩᱭ ᱵᱟᱲᱟᱜᱼᱟ ᱢᱟᱱᱮ ᱥᱟᱠᱨᱟᱛ ᱦᱤᱞᱳᱜ ᱥᱟᱠᱨᱟᱛ ᱢᱟᱱᱮ ᱞᱟᱦᱟ ᱫᱤᱱ ᱦᱤᱞᱳᱜ ᱫᱚ ᱦᱟᱹᱠᱩ ᱠᱟᱴᱠᱚᱢ ᱠᱚ ᱞᱟᱹᱭᱟ ᱦᱩᱸ
ᱦᱳᱭ
ᱠᱟᱴᱠᱚᱢ ᱠᱚ ᱥᱟᱜ ᱟᱹᱜᱩ ᱠᱚ ᱦᱟᱹᱠᱩ ᱠᱟᱴᱠᱚᱢ ᱠᱚ ᱡᱚᱢ ᱠᱚᱣᱟ
ᱦᱳᱭ
ᱦᱮᱸ ᱛᱟᱨᱯᱚᱨᱮ
ᱟᱪᱪᱷᱟ ᱜᱚᱢᱠᱮ ᱱᱚᱜᱼᱚᱭ ᱡᱮ ᱞᱟᱹᱭᱟᱠᱚ ᱥᱟᱠᱨᱟᱛ ᱨᱮᱠᱚ ᱞᱟᱹᱭᱟ ᱱᱚᱜᱼᱚᱭ ᱡᱮ ᱢᱺᱡᱷᱤ ᱵᱟᱵᱟ ᱱᱚᱜᱼᱚᱭ ᱛᱩᱯᱩᱱ ᱠᱚ ᱤᱫᱤᱭᱟ ᱱᱟᱹᱭ ᱛᱮ, ᱱᱚᱣᱟ ᱟᱯᱮ ᱥᱮᱫ ᱦᱩᱭ ᱵᱟᱲᱟᱜ ᱜᱮᱭᱟ ᱥᱮ ᱵᱟᱝᱟ?
ᱚᱱᱟ ᱠᱚᱫᱚ ᱟᱞᱮ ᱥᱮᱫ ᱫᱚ ᱵᱟᱝ ᱦᱩᱭ ᱵᱟᱲᱟᱜ ᱜᱮᱭᱟ, ᱟᱞᱮ ᱫᱚ ᱚᱱᱠᱟ ᱫᱚ᱾ ᱵᱟᱹᱧ ᱧᱮᱞ ᱠᱟᱫᱟ ᱚᱱᱠᱟ ᱠᱤᱱᱛᱩ ᱮᱴᱟᱜ ᱡᱟᱭᱜᱟ ᱨᱮᱫᱚ ᱚᱱᱠᱟ ᱦᱩᱭᱩᱜ ᱛᱟᱦᱮᱸᱱ ᱜᱮᱭᱟ᱾
ᱟᱨ ᱱᱚᱣᱟ ᱵᱮᱡᱷᱟ ᱛᱩᱧ, ᱦᱩᱭ ᱵᱟᱲᱟᱜ-ᱟ, ᱜᱮᱭᱟ ᱥᱮ ᱵᱟᱝᱟ ᱚᱱᱛᱮ ᱫᱚ?
ᱦᱮᱸ ᱵᱷᱮᱡᱟ ᱛᱩᱧ ᱫᱚ ᱢᱮᱱᱟᱜ ᱜᱮᱭᱟ ᱵᱷᱮᱡᱟ ᱛᱩᱧ ᱫᱚ ᱦᱩᱭᱩᱜ ᱜᱮᱭᱟ᱾
ᱡᱟᱦᱟᱸ ᱫᱚ ᱟᱵᱚ ᱵᱚᱱ ᱢᱮᱱᱮᱫ ᱠᱟᱱᱟ ᱚᱱᱟ ᱥᱟᱹᱞ ᱦᱮᱸ᱾ᱦᱳᱭ, ᱚᱱᱟ ᱥᱟᱹᱞ ᱡᱟᱦᱟᱸ ᱵᱚᱱ ᱛᱩᱧᱟ ᱚᱱᱟ
ᱴᱷᱤᱠ ᱜᱮᱭᱟ ᱛᱚ᱾
ᱦᱳᱭ ᱛᱩᱧ ᱜᱮᱭᱟ᱾
ᱦᱮᱸ᱾
ᱟᱞᱮᱥᱮᱫ ᱫᱚ ᱟᱫᱚ ᱯᱮ ᱢᱟᱦᱟ ᱫᱷᱩᱨᱤᱭᱟᱹ ᱦᱩᱭᱩᱜᱼᱟ᱾ ᱯᱩᱭᱞᱳ ᱢᱟᱦᱟ ᱫᱚ ᱡᱟᱦᱟᱸ ᱵᱚᱱ ᱢᱮᱛᱟᱜ ᱠᱟᱱᱟ ᱩᱢ ᱢᱟᱦᱟ ᱟᱨ ᱯᱚᱨᱮᱨ ᱫᱤᱱ ᱫᱚ ᱡᱟᱦᱟᱸ ᱦᱩᱭᱩᱜ ᱠᱟᱱᱟ ᱚᱱᱮ ᱵᱚᱸᱜᱟ ᱢᱟᱦᱟ, ᱟᱨ ᱵᱟᱝ ᱚᱱᱟ ᱡᱟᱦᱟᱸ ᱵᱮᱡᱷᱟ ᱛᱩᱸᱧ ᱦᱮᱸ, ᱚᱱᱟ ᱦᱩᱭ ᱵᱟᱲᱟᱜ ᱜᱮᱭᱟ ᱟᱨ
ᱚ᱾
ᱫᱚᱥᱟᱨ ᱫᱤᱱ ᱫᱚ ᱵᱟᱥᱠᱮ ᱢᱟᱦᱟ, ᱚᱱᱠᱟ ᱜᱮ ᱦᱩᱭ ᱵᱟᱲᱟᱜ ᱜᱮᱭᱟ᱾ ᱯᱳᱭᱞᱳ ᱫᱤᱱ ᱫᱚ ᱟᱞᱟᱝ ᱜᱮᱡ ᱜᱩᱨᱤᱡ ᱟᱞᱮ ᱨᱮᱱ ᱟᱭᱳ ᱦᱚᱲ ᱫᱟᱹᱭ ᱠᱚ ᱫᱤ ᱛᱟᱠᱚ ᱥᱟᱱᱟᱢ ᱜᱮ ᱜᱮᱡ ᱜᱩᱨᱤᱡ ᱠᱟᱛᱮᱜ ᱟᱪᱪᱷᱟ ᱪᱮᱦᱨᱟ ᱞᱩᱜᱽᱲᱤ ᱠᱚ ᱥᱟᱵᱚᱱ ᱥᱟᱯᱷᱟ ᱠᱟᱛᱮᱫ, ᱚᱲᱟᱜ ᱫᱩᱣᱟᱹᱨ ᱩᱱ ᱥᱟᱡᱟᱣ ᱠᱟᱛᱮᱫ ᱟᱨ ᱫᱚᱥᱟᱨ ᱫᱤᱱ ᱠᱚ ᱯᱤᱴᱷᱟᱹ ᱞᱟᱴᱷᱟ ᱡᱤᱞ ᱠᱚ
ᱦᱚᱸ ᱦᱚᱸ,
ᱦᱮᱸ, ᱟᱨ ᱛᱟᱨᱟᱥᱤᱧ ᱵᱮᱲᱟ ᱠᱚ
ᱥᱮᱫ ᱫᱚ ᱥᱟᱠᱨᱟᱛ ᱫᱚ ᱤᱭᱟᱹ ᱜᱩᱲ ᱯᱤᱴᱷᱟᱹ ᱫᱚ ᱦᱩᱭᱩᱜ ᱜᱮᱭᱟ ᱥᱮ ᱵᱟᱝ?
ᱦᱳᱭ, ᱜᱩᱲ ᱯᱤᱴᱷᱟᱹ ᱦᱩᱭᱩᱜᱼᱟ᱾ ᱡᱟᱦᱟᱸ ᱫᱚ ᱵᱚᱸᱜᱟ ᱵᱟᱠᱷᱨᱟ ᱛᱮᱠᱚ ᱡᱩᱛᱟ ᱚᱱᱟ ᱫᱚ᱾
ᱦᱮᱸ
ᱡᱟᱦᱟᱸ ᱧᱮᱞ ᱟᱹᱜᱩ ᱠᱟᱱᱟ ᱚᱱᱟᱜᱮ ᱥᱮᱬᱟ ᱦᱩᱭ ᱟᱠᱟᱱᱟ ᱟᱨ
ᱦᱳᱭ᱾
ᱯᱩᱛᱷᱤ ᱯᱟᱛᱷᱟᱢ ᱠᱚᱨᱮ ᱡᱟᱦᱟᱸ ᱠᱚ ᱢᱮᱱᱟᱜ ᱟᱠᱟᱫᱟ ᱚᱱᱟ ᱠᱚ ᱯᱟᱲᱦᱟᱣ ᱠᱟᱛᱮᱫ ᱜᱮ ᱡᱟ ᱩᱰᱟᱹᱝ ᱤᱱᱟᱹ ᱠᱚᱜᱮ ᱵᱟᱲᱟᱭ᱾ ᱟᱫᱚ ᱟᱞᱟᱫᱟ ᱛᱮᱫᱚ ᱵᱟᱝ ᱧᱮᱞ ᱵᱟᱲᱟ ᱦᱩᱭ ᱠᱟᱱᱟ, ᱚᱠᱟ ᱞᱮᱠᱟ